ᱡᱚᱦᱟᱨ ᱜᱮ ᱡᱚᱦᱟᱨ ᱜᱮ ᱵᱚᱭᱦᱟ
ᱡᱚᱦᱟᱨ
ᱟᱨ ᱛᱟᱦᱞᱮ ᱪᱮᱫ ᱠᱚᱵᱚᱱ ᱪᱮᱠᱟᱭ ᱟ
ᱪᱮᱫ ᱦᱚᱸ ᱵᱟᱝ ᱱᱤᱛᱚᱜ ᱫᱚ ᱫᱩᱲᱩᱵ ᱵᱟᱲᱟ ᱦᱩᱭ ᱠᱟᱱᱟ ᱪᱮᱫᱵᱤᱱ ᱪᱤᱠᱟᱹᱭᱟ ᱱᱚᱣᱟ ᱡᱟᱹᱯᱩᱫ ᱨᱮ
ᱦᱳᱭ ᱚᱱᱛᱮ ᱡᱟᱹᱯᱩᱫ ᱮᱜ ᱟᱭ ᱛᱚᱵᱮ
ᱦᱩᱸ ᱡᱟᱹᱯᱩᱫᱮᱜ ᱟᱭ ᱱᱚᱱ ᱵᱟᱨᱫᱚᱢ ᱫᱟᱜ ᱮᱭᱟᱭ, ᱠᱷᱟᱱᱮᱠ ᱞᱟᱦᱟ ᱞᱟᱦᱟᱭ ᱯᱷᱟᱸᱠ ᱠᱟᱜᱼᱟ ᱦᱟᱸᱜ
ᱦᱚᱭ ᱦᱚᱭ ᱟᱞᱮ ᱫᱚ ᱦᱚᱞᱟ ᱢᱟᱫᱷᱮᱨ ᱠᱚᱨᱮ ᱜᱮ ᱦᱚᱞᱟ ᱢᱟᱫᱷᱮᱨ ᱠᱷᱚᱱᱟᱜ ᱛᱚᱭ ᱡᱟᱹᱯᱩᱫ ᱵᱟᱲᱟ ᱠᱮᱜᱼᱟ ᱡᱩᱨ ᱛᱮ ᱟᱫᱷᱨᱟ
ᱚ ᱦᱳᱭ ᱦᱳᱭ ᱟᱯ ᱟᱯᱮᱥᱮᱱ ᱜᱮ ᱪᱮᱫᱠᱟᱭ ᱫᱟᱜ ᱮᱭᱟᱭ ᱥᱮ ᱵᱟᱭ ᱫᱟᱜ ᱮ ᱟ
ᱦᱳᱭ ᱛᱮᱦᱮᱧ ᱫᱚ ᱦᱟᱸᱜ ᱯᱷᱟᱫᱟ ᱟᱠᱟᱫᱟ ᱦᱮᱸ ᱪᱮ
ᱚ ᱯᱷᱟᱫᱟ ᱦᱟᱠᱟᱭ ᱦᱮᱸ ᱱᱚᱛᱮ ᱫᱚ ᱫᱟᱜ ᱫᱚᱭ ᱫᱟᱜᱮᱫ ᱜᱮᱭᱟ
ᱦᱳᱭ ᱦᱳᱭ ᱢᱟᱱᱮ ᱥᱤᱛᱩᱝ ᱫᱚ ᱱᱟᱦᱟᱜ ᱵᱟᱭ ᱥᱤᱛᱩᱝ ᱟᱠᱟᱜ-ᱟᱭ ᱢᱮᱱᱠᱷᱟᱱ ᱢᱟᱱᱮ ᱦᱳᱭ ᱫᱟᱜ ᱟᱫᱟᱭ ᱵᱟᱭ ᱨᱤᱢᱤᱞ ᱨᱮᱫᱼᱟ ᱛᱟᱦᱮᱸ ᱫᱚ
ᱦᱮᱸ ᱦᱮᱸ ᱜᱚᱝᱠᱮ ᱞᱟᱹᱭ ᱭᱟ ᱞᱤᱧ ᱛᱟᱦᱚᱞᱮ ᱨᱚᱦᱚᱭ ᱫᱚ ᱯᱮ ᱨᱚᱦᱚᱭᱮᱫᱼᱟ ᱵᱟᱝ ᱛᱟᱦᱮ ᱫᱟᱜ ᱢᱟᱭ ᱫᱟᱜ ᱟᱯᱮ ᱠᱟᱱ ᱜᱮ
ᱦᱳᱭ ᱦᱮ ᱦᱚᱞᱟ ᱢᱟᱫᱷᱮᱨ ᱫᱟᱜ ᱟᱞᱮ ᱟᱭ ᱛᱳ ᱮᱱᱠᱷᱟᱱ ᱱᱤᱛᱚᱜ ᱡᱳᱨ ᱫᱟᱨ ᱞᱚᱥᱴ ᱠᱚ ᱪᱟᱞᱩ ᱟᱠᱟᱱᱟ
ᱚ ᱦᱚᱸ
ᱫᱚᱥᱟᱨ ᱠᱚ ᱪᱟᱹᱞᱩ ᱟᱠᱟᱱᱟ ᱨᱚᱦᱚᱭ ᱠᱚᱜ ᱪᱟᱹᱞᱩ ᱮᱦᱚᱵᱚᱜ ᱠᱟᱱᱟ
ᱚ ᱟᱪᱪᱷᱟ ᱟᱪᱪᱷᱟ
ᱛᱷᱚᱲᱟ ᱠᱚᱢᱟ ᱦᱩᱭ ᱵᱟᱲᱟ ᱠᱟᱱᱟ
ᱦᱳᱭ ᱟᱞᱮ ᱥᱮᱱ ᱫᱚ ᱨᱚᱦᱚᱭ ᱞᱮᱠᱟ ᱫᱚ ᱦᱟᱸᱜ ᱵᱟᱭ ᱫᱟᱜ ᱠᱟᱫᱟ ᱠᱷᱮᱛ ᱠᱚᱨᱮ ᱫᱚ ᱫᱟᱜ ᱵᱟᱭ ᱛᱤᱸᱜᱩ ᱟᱠᱟᱱᱟ ᱟᱫᱚ ᱨᱚᱦᱚᱭ ᱠᱚᱫᱚ ᱵᱳᱭ ᱛᱷᱩᱠᱩᱢ ᱦᱟᱛᱟᱲ ᱜᱮ ᱱᱤᱛᱚᱜ ᱫᱷᱟᱹᱵᱤᱡ ᱫᱚ ᱡᱳᱨ ᱧᱚᱜ ᱮ ᱫᱟᱜ ᱟᱞᱮ ᱦᱚᱸ ᱦᱟᱸᱜ ᱞᱮ ᱫᱷᱩᱨᱟᱹᱣ ᱜᱚᱫᱚᱜ ᱦᱟᱸᱜ
ᱦᱳᱭ ᱦᱳᱭ ᱟᱫᱚ ᱱᱚᱛᱮ ᱫᱚ ᱢᱟᱱᱮ ᱮ ᱢᱟᱱᱮ ᱰᱚᱰᱟ ᱰᱷᱤᱯᱟᱹ ᱫᱷᱟᱨᱟ ᱡᱟᱭᱜᱟ ᱠᱟᱱᱟ ᱛᱚ ᱮᱱᱠᱷᱟᱱ ᱡᱟᱦᱟᱸ ᱥᱮᱫ ᱰᱷᱚᱰᱟ ᱫᱷᱟᱨᱟ ᱡᱟᱭᱜᱟ ᱦᱮᱱᱟᱜ-ᱟ ᱠᱮᱱᱮᱞ ᱠᱚ ᱦᱮᱱᱟᱜ-ᱟ ᱚᱱᱛᱮ ᱫᱚ ᱚᱱᱛᱮ ᱫᱚ ᱨᱚᱦᱚᱭ ᱜᱟᱱᱚᱜ-ᱟ ᱟᱨ ᱡᱟᱦᱟᱸ ᱛᱤᱱᱟᱹᱜ ᱜᱷᱩᱴᱩ ᱫᱷᱟᱨᱟ ᱡᱟᱦᱱᱟᱜ ᱛᱟᱭᱚᱢ ᱫᱟᱨᱟ ᱛᱮ
ᱛᱟᱭᱚᱢ ᱫᱷᱟᱨᱟ ᱛᱮ ᱵᱟᱝ ᱦᱳᱭ ᱟᱞᱮ ᱥᱮᱱ ᱦᱚᱸ ᱛᱟᱦᱚᱞᱮ ᱜᱚᱝᱠᱮ ᱟᱯᱮ ᱥᱮᱫ ᱫᱚ ᱠᱮᱱᱮᱞ ᱠᱚᱫᱚ ᱢᱮᱱᱟᱜ-ᱟ ᱵᱟᱝ
ᱦᱳᱭ ᱮᱱᱟ ᱦᱩᱰᱤᱧ ᱦᱩᱰᱤᱧ ᱢᱟᱱᱮ ᱮᱸ ᱫᱟᱜ ᱠᱮᱱᱮᱞ ᱠᱚᱫᱚ ᱵᱟᱝ ᱠᱟᱱᱟ ᱚᱱᱟ ᱫᱚ ᱮᱱᱠᱷᱟᱱ ᱫᱚ ᱢᱟᱱᱮ ᱮ ᱡᱩᱫᱤ ᱢᱤᱫᱴᱷᱟᱝ ᱱᱟᱥᱮ ᱱᱚᱝᱠᱟᱭ ᱫᱟᱜ ᱯᱮᱭᱟ ᱥᱮ ᱮᱱᱠᱷᱟᱱ ᱚᱱᱟ ᱠᱮᱱᱮᱞ ᱱᱟᱞᱟ ᱱᱟᱞᱟ ᱵᱟᱝ ᱚᱱᱟ ᱱᱟᱞ ᱱᱟᱛᱮ ᱫᱟᱜ ᱫᱟᱹᱲ ᱟᱜᱩᱭᱟ ᱰᱟᱣᱩᱱ ᱜᱮᱭᱟ ᱥᱮ ᱚᱱᱛᱮᱱᱟᱜ ᱡᱟᱭᱜᱟ ᱫᱚ ᱮᱱᱠᱷᱟᱱ ᱪᱮᱛᱟᱱ ᱥᱮᱫ ᱠᱷᱚᱱ ᱡᱟᱦᱟᱸᱭ ᱫᱟᱜ ᱧᱩ ᱨᱟᱭ ᱚᱱᱟ ᱱᱟᱞᱟ ᱱᱟᱞᱟ ᱛᱮ ᱦᱮᱡ ᱤᱫᱤᱜ-ᱟ ᱮᱱᱠᱷᱟᱱ ᱛᱚ ᱪᱟᱥ ᱠᱚ ᱜᱟᱱ ᱤᱫᱤ ᱜᱚᱫᱚᱜ-ᱟ
ᱦᱚᱸ ᱟᱯᱮ ᱫᱚ ᱛᱟᱦᱚᱞᱮ ᱨᱚᱦᱚᱭ ᱠᱚᱫᱚ ᱦᱟᱸᱜ ᱥᱩᱵᱤᱫᱟ ᱧᱚᱜ ᱜᱮᱛᱟ ᱯᱮᱭᱟ ᱦᱳᱭ ᱵᱟᱝ
ᱦᱳᱭ ᱢᱟᱱᱮ ᱱᱚᱝᱠᱟᱜ ᱠᱟᱱᱟ ᱚᱱᱟ ᱟᱹᱛᱩ ᱫᱚ ᱮᱠᱪᱤ ᱫᱚ ᱰᱟᱣᱩᱱ ᱨᱮ ᱦᱮᱱᱟᱜ-ᱟ ᱦᱮᱸᱥᱮ ᱪᱮᱛᱟᱱ ᱟᱨ ᱮᱴᱟᱜ ᱟᱹᱛᱩ ᱠᱚᱫᱚ ᱪᱮᱛᱟᱱ ᱥᱮᱛᱟᱜ ᱨᱮᱱᱟ ᱮᱱᱠᱷᱟᱱ ᱫᱚ ᱮᱱᱠᱷᱟᱱ ᱚᱱᱟ ᱤᱫᱤ ᱠᱟᱛᱮᱫ ᱢᱟᱱᱮ ᱡᱟᱦᱟᱸ ᱫᱚᱠᱚ ᱢᱮᱱᱟ ᱟᱵᱚ ᱟᱠᱟᱞ ᱵᱚ ᱢᱮᱱᱟ ᱟᱠᱟᱞ ᱴᱟᱭᱤᱢ ᱠᱚᱨᱮ ᱦᱚᱸ ᱠᱤᱪᱷᱤᱩ ᱠᱤᱪᱷᱤᱩ ᱫᱚ ᱦᱩᱭᱩᱜ ᱜᱮᱭᱟ ᱱᱚᱛᱮ ᱫᱚ ᱱᱚᱣᱟ ᱟᱹᱛᱩ ᱨᱮᱫᱚ ᱟᱞᱮ ᱟᱹᱛᱩ ᱨᱮᱫᱚ ᱦᱮᱸᱥᱮ ᱡᱮᱦᱮᱛᱩ ᱰᱟᱣᱩᱱ ᱨᱮ ᱢᱮᱱᱟᱜ-ᱟ ᱦᱟᱱᱛᱮ ᱱᱟᱛᱮ ᱠᱷᱚᱱᱟᱜ ᱰᱟᱣᱩᱱ ᱨᱮ ᱦᱮᱱᱟᱜ-ᱟ
ᱦᱚᱸ
ᱦᱳᱭ ᱮᱱᱠᱷᱟᱱ ᱫᱚ ᱡᱚᱛᱚ ᱫᱟᱜ ᱦᱮᱸ ᱟᱲᱜᱚ
ᱦᱳᱭ ᱜᱚᱢᱠᱮ ᱟᱯᱮ ᱢᱟ ᱛᱟᱦᱚᱞᱮ ᱥᱟᱶᱟᱭ ᱫᱤᱥᱚᱢ ᱦᱚᱲ ᱜᱮ᱾
ᱦᱳᱭ ᱚᱱᱠᱟ ᱫᱚ ᱟᱹᱰᱤ ᱥᱟᱶᱟᱭ ᱫᱚ ᱵᱟᱝ-ᱟ ᱫᱟᱜ ᱫᱤᱱ ᱞᱟᱹᱜᱤᱫ ᱫᱚ ᱱᱟᱦᱟᱜ ᱥᱟᱶᱟᱭ ᱜᱮ ᱟᱨ ᱮᱴᱟᱜ ᱫᱤᱱ ᱞᱟᱹᱜᱤᱫ ᱫᱚ ᱚᱱᱠᱟ ᱫᱚ ᱵᱟᱝ-ᱟ ᱢᱟᱱᱮ ᱪᱟᱥ ᱦᱚᱸ ᱱᱟᱜ ᱢᱤᱫ ᱫᱷᱟᱣ ᱜᱮᱠᱚ ᱪᱟᱥᱟ ᱱᱚᱛᱮ ᱫᱚ ᱦᱩᱲᱩ ᱦᱟᱸᱜ ᱪᱟᱥ ᱟᱨ ᱮᱴᱟᱜ ᱫᱤᱱ ᱠᱚᱫᱚ
ᱟᱞᱮ ᱥᱮᱱ ᱫᱚ ᱦᱟᱸᱜ ᱜᱚᱝᱠᱮ ᱱᱚᱝᱠᱟ ᱫᱚ ᱦᱳᱭ
ᱦᱩᱸ
ᱟᱞᱮ ᱫᱚ ᱜᱚᱝᱠᱮ ᱢᱟᱱᱮ ᱪᱮᱫ ᱤᱧ ᱞᱟᱹᱭ ᱟᱢᱟ ᱚᱱᱟ ᱥᱮᱨᱢᱟ ᱡᱟᱹᱲᱤ ᱵᱷᱚᱨᱥᱟ ᱜᱮ ᱦᱟᱸᱜ ᱟᱞᱮ ᱫᱚ ᱢᱮᱱᱟᱜ ᱟᱠᱟᱫ ᱞᱮᱭᱟ ᱨᱚᱦᱚᱭ ᱠᱚᱫᱚ ᱦᱟᱸᱜ ᱡᱟ ᱵᱮᱥ ᱱᱟᱯᱟᱭ ᱴᱷᱤᱠ ᱴᱷᱤᱠᱮ ᱡᱟᱹᱲᱤ ᱞᱮᱠᱱᱟᱜ ᱨᱚᱦᱚᱭ ᱜᱟᱱᱚᱜ ᱛᱟᱞᱮᱟ ᱟᱨ ᱵᱟᱝᱠᱷᱟᱱ ᱫᱚ ᱴᱚᱞᱟᱝ ᱜᱮᱭᱟ ᱛᱚ ᱟᱞᱮ ᱫᱚ ᱾
ᱦᱳᱭ ᱾
ᱟᱫᱚ ᱦᱟᱸᱜ ᱪᱟᱥ ᱠᱚᱫᱚ ᱦᱟᱸᱜ ᱵᱟᱭ ᱦᱩᱭᱩᱜᱼᱟ ᱦᱟᱸᱜ ᱡᱟ ᱥᱮᱨᱢᱟ ᱡᱟᱹᱲᱤ ᱱᱟᱯᱟᱭ ᱴᱷᱤᱠ ᱦᱩᱭ ᱞᱮᱱᱠᱷᱟᱱ ᱫᱚ ᱦᱩᱭ ᱜᱚᱫᱚᱜᱼᱟ ᱦᱟᱸᱜ ᱪᱟᱥ ᱫᱚ ᱟᱨ ᱵᱟᱠᱷᱟᱱ ᱫᱚ ᱵᱟᱭ ᱦᱩᱭᱩᱜᱼᱟ᱾ ᱟᱯᱮ ᱫᱚ ᱛᱟᱞᱚᱦᱮ ᱥᱮᱨᱢᱟ ᱨᱮ ᱵᱟᱨ ᱵᱟᱨ ᱫᱷᱟᱣ ᱯᱮ ᱪᱟᱥ ᱜᱚᱫᱟ ᱛᱚ ᱛᱟᱞᱚᱦᱮ?
ᱵᱟᱝᱜᱮ ᱢᱤᱫ ᱫᱷᱟᱣ ᱜᱮ ᱪᱟᱥ ᱦᱩᱭᱩᱜᱼᱟ ᱟᱫᱚ ᱥᱮᱨᱢᱟ ᱡᱟᱹᱲᱤ ᱦᱚᱸ ᱡᱩᱫᱤ ᱱᱟᱥᱮ ᱱᱟᱥᱮ ᱦᱚᱸᱭ ᱡᱟᱹᱲᱤ ᱠᱮᱭᱟ
ᱦᱳᱭ ᱾
ᱟᱫᱚ ᱤᱱᱟᱹᱜ ᱜᱚᱫᱚᱜ ᱞᱮᱠᱟ ᱦᱩᱭ ᱜᱚᱫᱚᱜ ᱜᱮᱭᱟ ᱾ ᱱᱟᱥᱮ ᱱᱟᱥᱮ ᱫᱟᱜ ᱟᱛᱮ ᱦᱚᱸ ᱦᱳᱭ ᱱᱟᱦᱟᱜ ᱡᱟᱦᱟᱸ ᱞᱮᱠᱟᱧ ᱢᱮᱱ ᱠᱮᱞᱟᱜ ᱫᱟᱜ ᱨᱮᱱᱟᱜ ᱡᱚᱛᱚ ᱞᱤᱸᱡᱤ ᱟᱬᱜᱚᱱᱟ ᱛᱚ ᱱᱚᱸᱰᱮ ᱜᱮ ᱾ ᱫᱟᱜ ᱡᱚᱛᱚ ᱱᱚᱸᱰᱮ ᱞᱤᱸᱡᱤ ᱟᱬᱜᱚ ᱞᱮᱱᱠᱷᱟᱱ ᱫᱚ ᱛᱟᱞ ᱫᱚ ᱤᱱᱟᱹ ᱠᱚᱛᱮ ᱜᱮ ᱪᱟᱥ ᱫᱚ ᱦᱩᱭ ᱜᱚᱫᱚᱜᱼᱟ ᱢᱟᱱᱮ ᱛᱚ ᱟᱠᱟᱞ ᱛᱮ ᱫᱚ ᱵᱟᱭ ᱦᱩᱭᱩᱜ-ᱟ ᱾
ᱦᱳᱭ, ᱟᱞᱮ ᱥᱮᱱ ᱫᱚ ᱜᱚᱝᱠᱮ ᱼᱼ ᱱᱚᱝᱠᱟ ᱱᱟᱥᱮ ᱫᱟᱜ ᱛᱮᱫᱚ ᱵᱟᱭ ᱦᱩᱭᱩᱜᱼᱟ ᱮᱠᱫᱚᱢ ᱟᱞᱮ ᱴᱷᱮᱱ ᱫᱚ ᱼᱼ ᱡᱷᱚᱢᱚᱨ ᱡᱟᱹᱲᱤ ᱵᱟᱭ ᱟᱬᱜᱚ ᱞᱮᱠᱷᱟᱱ ᱫᱚ ᱦᱟᱸᱜ ᱪᱟᱥ ᱫᱚ ᱦᱟᱸᱜ ᱵᱟᱭ ᱦᱩᱭᱩᱜᱼᱟ ᱾ ᱟᱨ ᱟᱯᱮ ᱫᱚᱯᱮ ᱞᱟᱹᱭᱮᱜᱼᱟ ᱠᱷᱟᱱ ᱱᱟᱥᱮ ᱱᱟᱥᱮ ᱫᱟᱜ ᱨᱮᱦᱚᱸ ᱦᱩᱭ ᱜᱚᱫᱚᱜ ᱛᱟᱯᱮᱭᱟ ᱾
ᱦᱳᱭ ᱦᱳᱭ ᱦᱳᱭ ᱦᱳᱭ ᱾
ᱟᱞᱮ ᱥᱮᱱ ᱫᱚ ᱦᱟᱸᱜ ᱚᱱᱠᱟ ᱫᱚ ᱦᱟᱸᱜ ᱵᱟᱝ ᱦᱩᱭᱩᱜᱼᱟ ᱪᱟᱥ ᱫᱚ ᱾ ᱟᱫᱚ ᱱᱩᱭ ᱪᱚᱴ ᱼᱼ ᱪᱟᱸᱫᱳ ᱜᱮ ᱛᱤᱱᱟᱹᱜ ᱥᱟᱺᱜᱤᱧ ᱫᱟ ᱦᱟᱸᱜ, ᱪᱮᱫᱠᱟᱭ ᱡᱟᱹᱲᱤ ᱟᱵᱚᱱ ᱠᱟᱱᱟ ᱾ ᱜᱚᱝᱠᱮ ᱛᱟᱞᱦᱮ ᱚᱠᱟ ᱫᱤᱥᱚᱢ ᱠᱷᱚᱱ ᱵᱤᱱ ᱞᱟᱹᱭᱟ? ᱱᱚᱱᱛᱮ ᱫᱚ ᱚᱱᱠᱟᱱᱟᱜ ᱫᱚ ᱦᱩᱲᱩ ᱠᱚᱜᱮ ᱾
ᱟᱪᱪᱷᱟ
ᱱᱚᱛᱮ ᱫᱚ ᱦᱩᱲᱩ ᱠᱚᱜᱮ ᱦᱩᱭᱩᱜᱼᱟ ᱠᱷᱟᱡ ᱟᱨ ᱵᱟᱹᱲᱛᱤ ᱫᱚ ᱚᱝᱠᱟ ᱼᱼ ᱥᱤᱡᱤᱱ ᱨᱮ ᱥᱚᱵᱽᱡᱤ ᱠᱚᱠᱚ ᱨᱚᱦᱚᱭ ᱜᱮᱭᱟ ᱾
ᱦᱩᱸ ᱾
ᱡᱚᱢᱟᱜ ᱠᱚ ᱟᱫᱚ ᱚᱝᱠᱟ ᱫᱚ ᱟᱞᱮ ᱥᱮᱱ ᱫᱚ ᱪᱟᱥ ᱠᱚᱫᱚ ᱵᱟᱹᱱᱩᱜ ᱠᱟᱫᱟ ᱦᱟᱸᱜ ᱠᱷᱟᱱ ᱾
ᱟᱪᱪᱷᱟ ᱟᱪᱪᱷᱟ ᱟᱪᱪᱷᱟ ᱟᱪᱪᱷᱟ, ᱦᱳᱭ ᱾ ᱦᱮᱸ ᱦᱮᱸ ᱴᱷᱤᱠ ᱠᱟᱛᱷᱟ ᱾
ᱛᱟᱞᱮ ᱵᱤᱨ ᱵᱩᱨᱩ ᱜᱚᱝᱠᱮ ᱫᱚ ᱟᱯᱮᱥᱮᱱ ᱠᱚᱨᱮ ᱢᱮᱱᱟᱜ ᱟᱠᱟᱫ ᱜᱮᱭᱟ ᱛᱚ ᱵᱟᱝ?
ᱦᱳᱭ ᱵᱤᱨ ᱵᱩᱨᱩ ᱠᱚᱫᱚ ᱚᱱᱛᱮ ᱥᱩᱨ ᱫᱷᱟᱨᱟ ᱠᱚᱨᱮ ᱜᱮ ᱦᱮᱱᱟᱜᱼᱟ ᱾ ᱥᱟᱛ ᱟᱴ ᱠᱤᱞᱳᱢᱤᱴᱟᱨ ᱥᱟᱛ ᱟᱴ ᱠᱤᱞᱳᱢᱤᱴᱟᱨ ᱚᱱᱠᱟ ᱨᱮ ᱦᱮᱱᱟᱜᱼᱟ ᱾
ᱦᱚᱭ ᱛᱚ ᱢᱟᱣ ᱟᱯᱮ ᱫᱚ ᱟᱯᱮ ᱥᱩᱨ ᱜᱮᱭᱟ ᱵᱤᱨ ᱵᱩᱨᱩ ᱠᱚᱦᱚᱸ ᱢᱮᱱᱟᱜ ᱟᱠᱟᱫ ᱛᱟᱯᱮᱭᱟ ᱚᱱᱮ ᱥᱟᱦᱟᱱ ᱥᱟᱠᱟᱢ ᱼᱼ ᱠᱚᱦᱚᱸ ᱟᱯᱮᱭᱟᱜ ᱫᱚ ᱵᱟᱝ ᱚᱵᱷᱟᱵᱚᱜ ᱜᱮᱛᱟ ᱯᱮᱭᱟ ᱯᱷᱟᱞᱮᱜ ᱾
ᱦᱳᱭ ᱥᱟᱦᱟᱱ ᱥᱟᱠᱟᱢ ᱫᱚ ᱦᱟᱸᱜ ᱞᱮ ᱥᱩᱵᱤᱫᱷᱟ ᱧᱚᱜ ᱜᱮᱭᱟ ᱾ ᱟᱨ ᱢᱟᱱᱮ ᱡᱟᱦᱟᱸ ᱯᱟᱨᱟᱵᱽ ᱯᱩᱱᱟᱹᱭ ᱠᱚᱨᱮ ᱫᱚ ᱼᱼ ᱟᱹᱜᱩ ᱜᱚᱫᱟ ᱾
ᱟᱞᱮ ᱫᱚ ᱡᱚᱛᱚ ᱛᱮᱜᱮᱞᱮ ᱟᱠᱟᱞ ᱜᱮᱭᱟ ᱜᱚᱝᱠᱮ ᱾ ᱦᱮᱸ ᱱᱚᱣᱟ ᱵᱤᱨ ᱠᱚᱦᱚᱸ ᱵᱩᱨᱩ ᱠᱚᱦᱚᱸ ᱵᱟᱹᱱᱩᱜ ᱟᱠᱟᱜ ᱛᱟᱞᱮᱭᱟ ᱡᱮ ᱚᱸᱰᱮ ᱠᱷᱚᱱ ᱠᱟᱹᱴᱤᱡ ᱼᱼ ᱠᱟᱹᱣᱰᱤᱢ ᱟᱨᱡᱟᱣᱟ ᱚᱱᱟ ᱦᱚᱸ ᱵᱟᱭ ᱦᱩᱭᱩᱜᱼᱟ ᱟᱨᱠᱤ ᱾
ᱦᱳᱭ ᱦᱳᱭ ᱪᱟᱞᱟ ᱞᱮᱱᱠᱷᱟᱱ ᱧᱟᱢᱟ ᱼᱼ ᱥᱟᱦᱟᱱ ᱥᱟᱠᱟᱢ ᱠᱚᱫᱚᱢ ᱧᱟᱢ ᱜᱚᱫᱟ ᱾ ᱟᱫᱚ ᱡᱟᱦᱟᱸᱭ ᱠᱚ ᱥᱟᱺᱜᱤᱧ ᱥᱟᱺᱜᱤᱧ ᱦᱚᱲ ᱠᱚᱫᱚ ᱼᱼ ᱡᱟᱦᱟᱸ ᱵᱚᱥ ᱜᱟᱹᱲᱤ ᱦᱤᱡᱩᱜᱼᱟ ᱵᱚᱥ ᱜᱟᱹᱲᱤ ᱛᱤᱠᱚ ᱦᱤᱡᱩᱜᱼᱟ ᱟᱨ ᱚᱱᱟ ᱼᱼ ᱵᱤᱨ ᱴᱷᱮᱫ ᱠᱚ ᱟᱬᱜᱚᱱᱟ ᱟᱨ ᱮᱸᱰᱮ ᱠᱷᱚᱱ ᱜᱮ ᱜᱚᱫᱚᱜ ᱟᱠᱚ ᱥᱟᱦᱟᱱ ᱠᱚ ᱥᱟᱠᱟᱢ ᱠᱚᱠᱚ ᱦᱮᱡ ᱛᱮᱠᱚ ᱼᱼ ᱟᱨᱦᱚᱸ ᱫᱚᱲᱦᱟ ᱜᱟᱹᱰᱤ ᱨᱮᱠᱚ ᱫᱮᱡᱚᱜᱼᱟ ᱟᱨᱠᱚ ᱨᱩᱭᱟᱹᱲᱟᱠᱚ
ᱦᱳᱭ ᱦᱳᱭ ᱟᱞᱮᱥᱮᱫ ᱫᱚ ᱚᱱᱟ ᱥᱟᱦᱟᱱ ᱥᱟᱠᱟᱢ ᱠᱚᱦᱚᱸ ᱢᱟᱱᱮ ᱮ ᱥᱟᱦᱟᱱ ᱠᱚᱫᱚ ᱦᱟᱸᱜ ᱨᱚᱦᱚᱭ ᱫᱟᱨᱮ ᱠᱚᱛᱮ ᱜᱮ ᱦᱟᱸᱜ ᱢᱟᱱᱮ ᱨᱚᱦᱚᱭ ᱫᱟᱨᱮ ᱜᱮ ᱢᱟᱜ ᱠᱟ ᱛᱮᱜ ᱥᱟᱦᱟᱱ ᱫᱚ ᱦᱟᱸᱜ ᱞᱮ ᱥᱟᱦᱟᱱᱮᱜᱼᱟ ᱟᱨ ᱚᱱᱠᱟ ᱢᱟ ᱠᱟᱹᱣᱰᱤ ᱠᱚ ᱵᱟᱹᱱᱩᱜ ᱟᱠᱟᱫ ᱡᱮ ᱜᱮᱥ ᱠᱚ ᱠᱷᱚᱨᱪᱟᱹᱢ ᱮᱢ ᱫᱟᱲᱮᱭᱟᱜᱼᱟ ᱚᱱᱠᱟᱱᱟᱜ ᱠᱟᱹᱣᱰᱤ ᱢᱟ ᱦᱟᱸᱜ ᱵᱟᱹᱱᱩᱜ ᱟᱠᱟᱫ ᱟᱫᱚ ᱚᱱᱟ ᱨᱚᱦᱚᱭ ᱫᱟᱨᱮ ᱠᱚ ᱜᱮ ᱦᱟᱸᱜ ᱞᱮ ᱟᱞᱮ ᱫᱚ ᱢᱟᱜ ᱠᱟᱛᱮ ᱥᱟᱦᱟᱱᱟᱞᱮ ᱟᱨ ᱞᱮ ᱤᱥᱤᱱ ᱵᱟᱥᱟᱝᱟ
ᱦᱳᱭ ᱦᱳᱭ ᱦᱳᱭ ᱴᱷᱤᱠ ᱠᱟᱛᱷᱟ ᱦ ᱦᱳ ᱮᱱᱠᱷᱟᱱ ᱫᱚ ᱚᱱ ᱚᱱᱟ ᱠᱚᱜᱮ ᱛᱮᱜᱮ ᱯᱮ ᱤᱭᱟᱹᱭᱮᱫᱼᱟ
ᱦᱳᱭ ᱦᱳᱭ
ᱛᱟᱦᱮᱱᱚᱜ ᱠᱟᱱᱟ ᱯᱟᱪᱮ ᱦᱮᱸ ᱦᱳᱭ ᱟᱫᱚ ᱦᱮᱛᱟᱨ ᱫᱚ ᱦᱳᱭ ᱦᱳᱭ ᱟᱞᱮ ᱦᱚᱸ ᱥᱟᱦᱟᱱ ᱠᱚᱫᱚ ᱱᱮᱛᱟᱨ ᱢᱟ ᱱᱟᱜ ᱚᱱᱟ ᱜᱮᱥ ᱠᱚ ᱦᱮᱡ ᱮᱱᱟ ᱛᱚ ᱚᱱᱟ ᱠᱚᱛᱮ ᱟᱨ ᱚᱱᱠᱟ ᱜᱮᱥ ᱦᱚᱸ ᱛᱟᱦᱮᱱ ᱜᱮ ᱟᱨ ᱱᱚᱝ ᱚᱠᱟᱦᱚ ᱢᱟᱱᱮ ᱥᱟᱭᱤᱰ ᱠᱚᱨᱮ ᱡᱟᱦᱟᱱᱟᱜ ᱥᱟᱦᱟᱱ ᱠᱚ ᱢᱟᱜ ᱵᱟᱲᱟ ᱠᱚᱜᱼᱟ ᱚᱱᱟ ᱠᱚᱛᱮ ᱜᱮ ᱥᱮᱨᱢᱟ ᱡᱟᱠ ᱪᱟᱞᱟᱜᱼᱟ᱾ ᱟᱨ
ᱚ
ᱦᱩᱸ ᱟᱨ ᱱᱚᱣᱟ ᱟ ᱤᱭᱟᱹ ᱠᱚᱫᱚ ᱪᱮᱜ ᱠᱚ ᱢᱮᱱᱟ ᱦᱩᱲᱩ ᱛᱤᱠᱤ ᱠᱚᱫᱚ ᱚᱱᱮ ᱡᱟᱦᱟᱸ ᱵᱩᱥᱩᱵ ᱛᱟᱦᱮᱸ ᱠᱚᱜᱼᱟ᱾ ᱚᱱᱟ ᱵᱩᱥᱩᱵ ᱛᱮ ᱛᱤᱠᱤ ᱦᱩᱭᱩᱜ ᱠᱟᱱᱟ᱾
ᱦᱮᱸ ᱵᱩᱥᱩᱵ ᱛᱮᱜᱮ ᱱᱮ ᱦᱚᱲ ᱱᱚᱛᱮ ᱦᱚᱸᱞᱮ ᱛᱤᱠᱤᱭ ᱜᱮᱭᱟ ᱛᱚ ᱟᱞᱮ ᱫᱚ ᱚᱱᱠᱟ ᱥᱟᱦᱟᱱ ᱠᱚᱨᱮᱱᱟᱜ ᱠᱟᱹᱴᱤᱡ ᱚᱵᱷᱟᱵᱽ ᱜᱮᱭᱟ ᱞᱮ ᱥᱮ᱾ ᱟᱫᱚ ᱟᱞᱮ ᱦᱚᱸ ᱚᱱᱴᱝᱠᱟ ᱵᱩᱥᱩᱵ ᱛᱮᱜᱮ ᱮᱠᱷᱚᱱ ᱱᱤᱛ ᱚᱜ ᱢᱟ ᱩᱱᱟᱹᱜ ᱰᱟᱝᱨᱤ ᱠᱚᱸᱦᱟ ᱵᱟᱵᱚᱱ ᱫᱚᱦᱚᱭᱮᱜ ᱠᱚᱣᱟ ᱦᱟᱸᱜ ᱠᱷᱟᱱ ᱯᱟᱹᱦᱤᱞ ᱞᱮᱠᱟ ᱫᱚ᱾ ᱡᱮ ᱟᱨ ᱱᱤᱛᱚᱜ ᱢᱟ ᱦᱟᱱᱮ ᱮᱸ ᱚᱲᱟᱜ ᱨᱮ ᱵᱩᱥᱩᱯ ᱦᱚᱸ ᱵᱩᱥᱩᱵ ᱪᱟᱞ ᱠᱚᱦᱚᱸ ᱵᱚᱱ ᱵᱟᱹᱜᱤ ᱠᱟᱜ ᱦᱟᱸᱜ ᱱᱤᱛᱚᱜ ᱫᱚ ᱮᱨᱵᱮᱥ ᱛᱟᱹᱨ ᱠᱚᱜᱮ ᱦᱟᱸᱜ ᱵᱚᱱ ᱵᱮᱵᱚᱦᱟᱨᱮᱜᱼᱟ᱾
ᱦᱳᱭ ᱦᱳᱭ ᱦᱳᱭ ᱦᱳᱭ ᱚᱱᱟ ᱢᱟ ᱠᱟᱛᱷᱟ᱾
ᱦᱮᱸ ᱚᱱᱟ ᱠᱷᱟᱹᱛᱤᱨ ᱛᱮ ᱱᱤᱛᱚᱜ ᱫᱚ ᱵᱩᱥᱩᱵ ᱛᱮᱜᱮ ᱦᱟᱸᱜ ᱚᱱᱟ ᱦᱩᱲᱩ ᱛᱤᱠᱤ ᱠᱚᱫᱚ ᱦᱟᱸᱜ ᱛᱤᱠᱤ ᱦᱩᱭᱩᱜ ᱠᱟᱱᱟ ᱱᱚᱱᱛᱮ ᱦᱚᱸ᱾
ᱦᱳᱭ ᱦᱳᱭ ᱦᱳᱭ ᱦᱳᱭ ᱟᱨ ᱵᱟᱡᱟᱨ ᱠᱚᱫᱚ ᱛᱤᱱᱟᱹᱜ ᱥᱟᱺᱜᱤᱧ ᱨᱮ ᱢᱮᱱᱟᱜᱼᱟ ᱚᱸᱰᱮ ᱠᱷᱚᱱᱟᱜ?
ᱵᱟᱡᱟᱨ ᱠᱚᱫᱚ ᱵᱟᱭ ᱥᱟᱺᱜᱤᱧᱟ, ᱚᱝᱠᱟ ᱞᱟᱹᱴᱩ ᱵᱟᱡᱟᱨ ᱫᱚ ᱢᱚᱴᱟᱢᱩᱴᱤ ᱮᱸ ᱜᱮᱞ ᱢᱚᱬᱮ ᱠᱤᱞᱳᱢᱤᱴᱟᱨ ᱜᱟᱱ ᱪᱟᱞᱟᱜ ᱦᱩᱭᱩᱜᱼᱟ ᱦᱟᱸᱜ ᱠᱷᱟᱱ᱾ ᱢᱟᱨᱟᱝ ᱵᱟᱡᱟᱨ ᱫᱚ ᱟᱨ ᱱᱚᱝᱠᱟᱱ ᱮᱢᱱᱢᱤ ᱢᱳᱲ ᱠᱚᱫᱚ ᱦᱟᱸᱜ ᱯᱮ ᱯᱩᱱ ᱠᱤᱞᱳᱢᱤᱴᱟᱨ᱾
ᱦᱮᱸ ᱦᱩᱸ ᱦᱩᱸ
ᱚᱱᱴᱝᱠᱟ ᱢᱮᱱᱟᱜ ᱠᱟᱫᱟ ᱟᱨ ᱞᱟᱹᱴᱩ ᱵᱟᱡᱟᱨ ᱫᱚ ᱚᱝᱠᱟ
ᱟᱪᱪᱷᱟ ᱚᱠᱟ ᱡᱟᱭᱜᱟ ᱱᱟᱜ ᱵᱤᱱ ᱢᱮᱱᱠᱮᱜᱼᱟ ᱟᱹᱵᱤᱱᱟᱜ ᱚᱠᱟ ᱡᱟᱭᱜᱟ ᱥᱩᱨ ᱨᱮᱱ ᱠᱟᱱᱟ ᱵᱤᱱ ᱦᱳᱭ᱾
ᱟᱹᱞᱤᱧ ᱫᱚ ᱦᱟᱸᱜ ᱵᱮᱝᱜᱚᱞ ᱠᱷᱚᱱᱞᱤᱧ ᱞᱟᱹᱭᱮᱜᱼᱟ ᱵᱮᱝᱜᱚᱞ ᱯᱩᱨᱩᱞᱤᱭᱟᱹ ᱡᱤᱞᱟᱹ ᱠᱷᱚᱡ ᱦᱟᱸᱜ᱾
ᱯᱩᱨᱟᱹᱩᱞᱤᱭᱟᱹ ᱠᱷᱚᱱᱟᱜ ᱟᱪᱪᱷᱟ ᱟᱪᱪᱷᱟ᱾ ᱚᱸᱰᱮ ᱠᱷᱚᱱᱟᱝ ᱵᱚᱨᱫᱷᱚᱢᱟᱱ ᱫᱚ ᱛᱤᱱᱟᱹᱜ ᱥᱟᱺᱜᱤᱧ ᱨᱮ ᱦᱮᱱᱟᱜᱼᱟ?
ᱵᱚᱨᱫᱷᱚᱢᱟᱱ ᱫᱚ ᱥᱟᱺᱜᱤᱧ ᱫᱚ ᱥᱟᱺᱜᱤᱧ ᱜᱮᱭᱟ᱾ ᱡᱟᱦᱟᱸ ᱞᱮᱠᱟ ᱨᱮᱦᱚᱸ ᱥᱟᱭ ᱠᱤᱞᱳᱢᱤᱴᱟᱨ ᱜᱟᱱ ᱦᱟᱸᱜ᱾
ᱦᱩᱭᱩᱜᱼᱟ᱾ ᱟᱪ
ᱦᱳᱭ ᱦᱳᱭ ᱥᱟᱭ ᱠᱤᱞᱳᱢᱤᱴᱟᱨ ᱜᱟᱱ ᱫᱚ ᱦᱩᱭᱩᱜ ᱜᱮᱭᱟ ᱦᱟᱸᱜ᱾
ᱦᱩᱸ ᱦᱩᱸᱸ
ᱚᱱᱟ ᱠᱷᱚᱱ ᱦᱚᱸ ᱡᱟᱹᱥᱛᱤ ᱡᱟᱹᱥᱛᱤᱜᱼᱟ᱾ ᱠᱤᱪᱷᱤ ᱠᱚᱢ ᱢᱚᱱᱮ ᱵᱟᱨᱥᱟᱭ ᱜᱮ ᱥᱟᱵ ᱠᱟᱜ ᱵᱤᱱ᱾
ᱦᱩᱸ ᱦᱩᱸ ᱦᱩᱸ ᱦᱳᱭ ᱚᱱᱛᱮ ᱠᱚᱵᱤᱱ ᱪᱟᱞᱟᱣ ᱵᱟᱲᱟ ᱠᱟᱱ ᱜᱮᱭᱟ ᱛᱚᱵᱮ?
ᱦᱮᱸ ᱱᱤᱛᱳᱜ ᱫᱚ ᱦᱟᱯᱳᱭ ᱚᱞᱚᱜ ᱡᱤᱭᱚᱱ ᱦᱟᱸᱜ ᱟᱹᱨᱤ ᱞᱤᱧ ᱰᱩᱜᱤᱭᱟ ᱛᱚ ᱚᱱᱟ ᱠᱟᱹᱢᱤ ᱠᱚᱫᱚ ᱦᱟᱸᱜ ᱵᱟᱹᱞᱤᱧ ᱥᱮᱱ ᱠᱟᱱᱟ᱾ ᱟᱨ ᱚᱞᱚᱜ ᱡᱤᱭᱚᱱ ᱦᱚᱸ ᱱᱚᱛᱮ ᱨᱮᱜᱮ ᱢᱮᱱᱟᱜ ᱠᱟᱜ ᱞᱤᱧᱟᱹ ᱦᱟᱸᱜ ᱱᱚᱛᱮ ᱠᱷᱚᱱ ᱜᱮ ᱢᱟᱨᱟᱝ ᱵᱤᱫᱽᱫᱟᱹᱜᱟᱲ ᱨᱮ᱾ ᱢᱮᱱᱟᱜ ᱠᱟᱜ ᱞᱤᱧᱟ᱾ ᱟᱫᱚ ᱠᱟᱢᱤ ᱞᱟᱹᱭ ᱛᱮᱫᱚ ᱵᱟᱝᱞᱤᱧ ᱦᱮᱡ ᱠᱟᱱᱟ ᱦᱟᱸᱜ ᱢᱟᱱᱮ ᱯᱟᱲᱦᱟᱜ ᱞᱟᱹᱜᱤᱫ ᱜᱮ ᱦᱟᱸᱜ ᱞᱤᱧ ᱦᱮᱡ ᱠᱟᱱᱟ ᱱᱚᱱᱛᱮ ᱫᱚ᱾ ᱟᱨ ᱱᱤᱛᱚᱜ ᱟᱯᱟᱛᱚᱛᱚ ᱫᱚ ᱚᱲᱟᱜ ᱨᱮ ᱢᱮᱱᱟᱜ ᱠᱟᱜ ᱞᱤᱧᱟ᱾
ᱵᱚᱨᱫᱷᱚᱢᱟᱱ ᱥᱮᱡ ᱵᱤᱱ ᱪᱟᱞᱟᱣ ᱠᱟᱱᱟ ᱵᱚᱨᱫᱷᱚᱢᱟᱱ ᱥᱮᱡ?
ᱫᱷᱚᱢᱟᱱ ᱡᱤᱞᱟᱹ ᱨᱮᱫᱚ ᱵᱟᱹᱱᱩᱜ ᱠᱟᱜ ᱞᱮᱭᱟ ᱟᱹᱞᱤᱧ ᱫᱚ ᱦᱩᱜᱽᱞᱤ ᱡᱤᱞᱟᱹ ᱨᱮ ᱢᱮᱱᱟᱜ ᱠᱟᱜ ᱞᱤᱧᱟᱹ ᱦᱟᱸᱜ ᱠᱷᱟᱱ᱾
ᱚᱦᱚ ᱚ ᱴᱷᱤᱠ ᱠᱟᱛᱷᱟ ᱦᱩᱜᱽᱞᱤ ᱫᱚ ᱠᱚᱞᱠᱟᱛᱟ ᱥᱩᱨ ᱫᱷᱟᱨᱟ ᱨᱮ?
ᱦᱳᱭ ᱠᱳᱞᱠᱟᱛᱟ ᱥᱩᱨ ᱱᱚᱸᱰᱮ ᱠᱷᱚᱱ ᱡᱟᱦᱟᱸ ᱞᱮᱠᱟ ᱨᱮᱦᱚᱸ
ᱳᱭ ᱵᱟᱨᱜᱮᱞ ᱠᱚᱢ ᱢᱤᱫ ᱥᱟᱭ ᱠᱤᱞᱳᱢᱤᱴᱟᱨ ᱦᱳᱭᱩᱜᱼᱟ ᱦᱟᱸᱜ ᱠᱷᱟᱡᱽ ᱟᱫᱚ ᱴᱨᱮᱱ ᱱᱟᱜ ᱴᱨᱮᱱ ᱨᱮ ᱴᱮᱱ ᱢᱮᱱᱟᱜ ᱠᱟᱫᱟ ᱛᱚ ᱟᱫᱚ ᱦᱮᱸ ᱥᱮᱱ ᱵᱟᱲᱟ ᱦᱳᱭᱩᱜ ᱜᱮᱭᱟ ᱦᱟᱸᱜ ᱟᱫᱚ ᱩᱱᱟᱹᱜ ᱮᱠᱴᱟ ᱥᱟᱺᱜᱤᱧ ᱠᱚᱫᱚ ᱵᱟᱭ ᱵᱩᱡᱩᱜᱼᱟ ᱴᱨᱮᱱ ᱛᱮᱛᱚ
ᱦᱩᱸ ᱦᱩᱸ ᱦᱩᱸ
ᱥᱮᱱ ᱵᱟᱲᱟᱜ ᱜᱮᱭᱟᱞᱮ
ᱦᱳᱭ ᱦᱳᱭ ᱦᱳᱭ ᱴᱷᱤᱠ ᱠᱟᱛᱷᱟ
ᱡᱟᱦᱟᱱᱟᱜ ᱠᱤᱨᱤᱧ ᱠᱚ ᱥᱮᱱ ᱵᱟᱲᱟᱜ ᱜᱮᱭᱟᱞᱮ ᱟᱫᱚ ᱟᱞᱮ ᱫᱚ ᱱᱚᱸᱰᱮ ᱢᱟᱨᱟᱝ ᱵᱤᱫᱽᱫᱟᱹᱜᱟᱲ ᱡᱟᱸᱦᱟ ᱱᱚᱸᱰᱮ ᱢᱮᱱᱟᱜ ᱠᱟᱫᱞᱮ ᱱᱚᱸᱰᱮ ᱠᱷᱚᱱ ᱫᱚ ᱵᱤᱥᱤ ᱧᱚᱜᱞᱮ ᱥᱳᱭᱫᱟ ᱵᱟᱲᱟ ᱞᱮᱠᱷᱟᱱ ᱫᱚ ᱦᱟᱜ ᱠᱳᱞᱠᱟᱛᱟ ᱜᱮ ᱦᱟᱸᱜ ᱞᱮ ᱥᱮᱱᱚᱜᱼᱟ ᱟᱫᱚ ᱚᱸᱰᱮ ᱫᱚ ᱦᱟᱸᱜ ᱠᱚᱢ ᱢᱟᱱᱮ ᱰᱷᱮᱨ ᱦᱚᱲᱟᱜ ᱠᱤᱨᱤᱧ ᱫᱚ ᱠᱚᱢ ᱛᱮ ᱯᱟᱲᱟᱣ ᱜᱚᱫᱚᱜᱼᱟ ᱛᱚ ᱦᱟᱸᱜ ᱟᱫᱚ ᱚᱱᱟ ᱞᱮᱭᱛᱮ ᱥᱮᱱ ᱜᱚᱫᱚᱜ ᱜᱮᱭᱟᱞᱮ ᱚᱱᱟ ᱡᱚᱢᱠᱟᱣ ᱠᱟᱛᱮ ᱢᱤᱫ ᱥᱟᱶᱛᱮ ᱪᱚ ᱵᱚᱱ ᱠᱤᱨᱤᱧᱟ ᱛᱟᱞᱮ ᱠᱷᱟᱱ ᱫᱚ ᱠᱚᱢ ᱠᱚᱢᱛᱮ ᱯᱟᱲᱟᱜ ᱛᱟᱵᱚᱱᱟ ᱛᱟᱦᱞᱮ ᱚᱱᱠᱟ ᱠᱟᱛᱮ ᱞᱮ ᱪᱟᱞᱟᱣ ᱜᱚᱫᱚᱜ ᱜᱮᱭᱟ
ᱦᱩᱸ ᱟᱨ ᱚᱱᱛᱮ ᱠᱚᱨᱮ ᱚᱱᱟ ᱢᱮᱱᱩᱯᱷᱮᱠᱪᱟᱨ ᱯᱷᱮᱠᱴᱨᱤ ᱠᱚ ᱚᱱᱛᱮ ᱦᱮᱱᱟᱜᱼᱟ ᱟᱯᱮ ᱥᱩᱨ ᱠᱚᱨᱮ ᱪᱮ
ᱦᱳᱭ ᱦᱳᱭ ᱱᱚᱛᱮ ᱫᱚ ᱚᱱᱟ ᱡᱟᱹᱥᱛᱤ ᱛᱮᱫᱚ ᱚᱱᱟ ᱦᱳᱲᱩ ᱨᱮᱱᱟᱜ ᱦᱩᱲᱩ ᱢᱤᱞ ᱟᱨᱠᱤ ᱡᱟᱸᱦᱟ ᱠᱚ ᱛᱤᱠᱤᱭᱮᱫᱼᱟ ᱟᱫᱚ ᱦᱟᱸᱜ ᱚᱸᱰᱮ ᱠᱷᱚᱱ ᱵᱟᱝ ᱫᱚ ᱠᱷᱟᱹᱡᱟᱹᱲᱤ ᱵᱮᱱᱟᱜ ᱠᱟᱱ ᱵᱟᱝ ᱫᱚ ᱛᱟᱸᱵᱮᱱ ᱵᱮᱱᱟᱜ ᱠᱟᱱ ᱦᱟᱸᱜ ᱱᱟᱯᱟᱭ ᱴᱷᱤᱠ ᱫᱚ ᱦᱟᱸᱜ ᱟᱹᱞᱤᱧ ᱦᱚᱸ ᱵᱟᱞᱤᱧ ᱵᱟᱲᱟᱭᱟ ᱛᱚᱵᱮ ᱚᱱᱟ ᱡᱟᱹᱥᱛᱤ ᱠᱟᱭᱛᱮ ᱚᱱᱟ ᱦᱳᱲᱩ ᱨᱮᱱᱟᱜ ᱢᱤᱞ ᱢᱮᱱᱟᱜ ᱟᱠᱟᱫᱟ ᱱᱚᱛᱮ ᱟᱞᱮ ᱱᱚᱣᱟ ᱥᱩᱨ ᱥᱩᱯᱩᱨ ᱨᱮᱦᱚᱸ
ᱦᱮᱞᱩ ᱦᱮᱸ ᱞᱩᱜᱽᱲᱤ ᱠᱚᱨᱮ
ᱞᱩᱜᱽᱲᱤ ᱠᱚᱨᱮᱱᱟᱜ ᱫᱚ ᱦᱟᱸᱜ ᱵᱟᱹᱱᱩᱜ ᱟᱠᱟᱫᱟ ᱱᱚᱸᱰᱮ ᱫᱚ ᱟᱨᱤᱞᱤᱧ ᱟᱹᱣᱨᱤ ᱞᱤᱧ ᱵᱩᱡᱟ ᱦᱟᱸᱜ ᱟᱨᱤ ᱞᱤᱧ ᱟᱹᱭᱠᱟᱹᱣᱟ ᱦᱟᱸᱜ ᱟᱹᱞᱤᱧ ᱫᱚ ᱡᱟᱸᱦᱟ ᱧᱮᱞ ᱟᱠᱟᱱᱟ ᱦᱟᱸᱜ
ᱦᱩᱲᱩ ᱨᱮᱱᱟᱜ ᱜᱮ ᱦᱟᱸᱜ ᱢᱮᱱᱟᱜ ᱟᱠᱟᱫᱟ ᱦᱩᱲᱩ ᱢᱤᱞ ᱟᱫᱚ ᱵᱟᱝ ᱫᱚ ᱠᱷᱟᱹᱡᱟᱹᱲᱤ ᱠᱚ ᱵᱮᱱᱟᱣᱮᱫ ᱵᱟᱝ ᱫᱚ ᱛᱟᱸᱵᱮᱱ ᱦᱟᱸᱜ ᱴᱷᱤᱠ ᱵᱟᱹᱞᱤᱧ ᱞᱮᱹᱭ ᱫᱟᱲᱮᱭᱟᱜ ᱠᱟᱱᱟ ᱛᱚ ᱡᱟᱥᱛᱤ ᱚᱸᱰᱮ ᱦᱩᱲᱩ ᱠᱚ ᱤᱫᱤᱭᱟ
ᱦᱩᱸ ᱦᱩᱸ
ᱥᱮ ᱦᱩᱲᱩ ᱠᱚ ᱛᱤᱠᱤᱭᱟ ᱱᱚᱣᱟ ᱨᱮᱱᱟᱜ ᱢᱤᱫᱴᱮᱱ ᱥᱚ ᱧᱟᱢᱚᱜᱼᱟ ᱟᱨᱠᱤ
ᱦᱩᱸ ᱦᱩᱸ ᱦᱩᱸ
ᱟᱫᱚ ᱟᱞᱮ ᱥᱩᱨ ᱨᱮᱫᱚ ᱦᱟᱸᱜ ᱵᱟᱹᱱᱩᱜ ᱠᱟᱫᱟ ᱱᱚᱰᱮ ᱫᱚ ᱮᱸᱜ
ᱦᱩᱸ
ᱢᱚᱬᱮ ᱛᱩᱨᱩᱭ